ᱦᱮᱸ ᱦᱮᱞᱳ ᱦᱮᱞᱳᱣ ᱟᱸᱡᱚᱢᱚᱜ ᱠᱟᱱᱟ ᱥᱮ᱾
ᱦᱮᱸ ᱜᱚᱝᱠᱮ ᱟᱸᱡᱚᱢᱚᱜ ᱠᱟᱱᱟ ᱟᱸᱡᱚᱢᱮᱫ ᱛᱟᱹᱵᱤᱱᱟ, ᱟᱸᱡᱚᱢ ᱫᱟᱹᱵᱤᱱ ᱟᱹᱵᱤᱱ?
ᱮᱠᱫᱚᱢ ᱮᱠᱫᱚᱢ ᱵᱮᱥ ᱴᱷᱤᱠ ᱜᱮ ᱟᱸᱡᱚᱢᱚᱜ ᱠᱟᱱᱟ᱾
ᱚᱸᱻ᱾
ᱛᱟᱦᱚᱞᱮ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ?
ᱦᱚᱸᱜ-ᱚᱸᱭ ᱮᱸ ᱠᱷᱟᱱ ᱫᱟᱠᱟ ᱡᱚᱢ ᱠᱟᱛᱮᱜ ᱮᱠᱷᱟᱱ ᱫᱩᱲᱩᱵ ᱦᱩᱭ ᱟᱠᱟᱱᱟ, ᱟᱹᱵᱤᱱ ᱫᱚ ᱪᱮᱜ ᱵᱤᱱ ᱪᱤᱠᱟᱹᱭ ᱫᱟ?
ᱦᱳᱭ ᱟᱹᱞᱤᱧ ᱦᱚᱸᱜ-ᱚᱭ ᱞᱤᱧ ᱫᱩᱲᱩᱵ ᱵᱟᱲᱟ ᱟᱠᱟᱱᱟ ᱟᱫᱚ ᱚᱱᱟ ᱜᱮ ᱠᱟᱹᱴᱤᱡ ᱞᱤᱧ ᱪᱤᱱᱛᱟᱹ ᱵᱟᱲᱟᱭᱮᱜ ᱛᱮᱦᱮᱸᱜ-ᱟ᱾ ᱟᱫᱚ ᱥᱟᱱᱛᱟᱲ ᱠᱚᱣᱟᱜ ᱡᱟᱦᱟᱸ ᱯᱟᱹᱦᱤᱞᱟᱜ ᱟᱨᱤ ᱟᱨᱤᱪᱟᱹᱞᱤ ᱡᱟᱦᱟᱸ ᱛᱟᱦᱮᱸ ᱠᱟᱱ ᱛᱟᱵᱚᱱᱟᱼᱼ
ᱦᱮᱸ᱾
ᱧᱤᱫᱟᱹ ᱵᱮᱲᱟ ᱡᱚᱢ ᱧᱩ ᱠᱟᱛᱮᱜ ᱡᱟᱦᱟᱸ ᱢᱤᱫ ᱴᱷᱮᱱ ᱫᱩᱲᱩᱵ ᱠᱟᱛᱮᱜ ᱵᱚᱱ ᱜᱚᱞᱯᱷᱚ ᱵᱟᱲᱟᱭ ᱛᱮᱦᱮᱸᱜ-ᱟ᱾ ᱚᱱᱟ ᱠᱚ ᱠᱟᱹᱴᱤᱡ ᱞᱤᱧ ᱪᱤᱱᱛᱟᱹ ᱵᱟᱲᱟᱭᱮᱜ ᱛᱮᱦᱮᱸᱜ-ᱟ ᱦᱳᱭ ᱮᱠᱫᱚᱢ ᱮᱠᱫᱚᱢ ᱠᱩᱫᱩᱢ ᱠᱟᱹᱦᱱᱤ ᱠᱚ᱾
ᱮᱠᱫᱚᱢ ᱛᱟᱦᱚᱞᱮ ᱟᱸᱜ ᱠᱷᱟᱱ ᱠᱩᱫᱩᱢ ᱠᱩᱵᱤᱱ ᱵᱟᱲᱟᱭ ᱜᱮᱭᱟ ᱛᱚ ᱛᱟᱦᱚᱞᱮ ᱟᱹᱰᱤᱼᱼ
ᱦᱮᱸ ᱠᱤᱪᱷᱩ ᱜᱟᱱ ᱫᱩᱞᱤᱧ ᱵᱟᱲᱟᱭ ᱜᱮᱭᱟ ᱚᱝᱠᱟ ᱟᱫᱚ ᱟᱰᱤ ᱥᱮᱫᱟᱭ ᱨᱮ ᱟᱸᱡᱚᱢ ᱦᱩᱭ ᱠᱟᱱ ᱛᱟᱦᱮᱸᱜ-ᱟ ᱥᱮ ᱦᱟᱯᱲᱟᱢ ᱠᱚ ᱴᱷᱮᱱ᱾ ᱵᱟᱵᱟ ᱭᱳ ᱠᱚᱴᱷᱮᱱ ᱛᱟᱦᱞᱮ ᱚᱱᱟ ᱠᱚ ᱵᱟᱝᱼᱼ ᱟᱹᱣᱨᱤ ᱪᱟᱞᱟᱣ ᱦᱩᱭ ᱟᱠᱟᱱ ᱛᱮ ᱠᱟᱹᱴᱤᱡ ᱦᱤᱲᱤᱧ ᱧᱚᱜ ᱦᱩᱭ ᱠᱟᱱᱟ᱾
ᱦᱮᱸ ᱦᱟᱸᱜ ᱠᱷᱟᱱ ᱱᱮᱛᱟᱨ ᱫᱚ ᱵᱤᱱ ᱧᱮᱞ ᱫᱟᱲᱮᱜ ᱟᱸᱜ ᱠᱷᱟᱱ ᱮᱸᱜᱼᱼ ᱡᱟᱦᱟᱸᱭ ᱟᱵᱚ ᱨᱮᱱ ᱟᱵᱚ ᱞᱮᱠᱟᱱ ᱠᱚᱫᱚ ᱦᱟᱸᱜ ᱠᱷᱟᱱᱼᱼ ᱛᱟᱹᱣ ᱠᱚ ᱟᱸᱡᱚᱢ ᱠᱟᱜ ᱜᱮᱭᱟ ᱠᱟᱹᱴᱤᱡ ᱦᱳᱞᱳ ᱠᱩᱫᱩᱢ᱾ ᱟᱨ ᱡᱟᱦᱟᱸᱭ ᱟᱵᱚ ᱠᱷᱚᱱ ᱡᱟᱦᱟᱸᱭ ᱦᱟᱸᱜ ᱠᱷᱟᱱ ᱠᱟᱹᱴᱤᱡ ᱠᱩ ᱟᱸᱻ ᱱᱚᱣᱟ‌ ᱚᱧ ᱚᱱᱠᱩᱼᱼ ᱠᱩ ᱡᱮᱱᱟᱨᱮᱥᱮᱱ ᱜᱤᱫᱽᱨᱟᱹ ᱫᱚ ᱦᱟᱸᱜ ᱠᱷᱟᱱ ᱩᱱᱠᱩ ᱫᱚ ᱦᱟᱸᱜ ᱠᱷᱟᱱ ᱵᱟᱠᱚ ᱵᱩᱡᱽ ᱫᱟᱲᱮᱭᱟᱜ ᱠᱷᱟᱱ ᱡᱮᱼᱼ ᱠᱩᱫᱩᱢ ᱧᱩᱛᱩᱢᱟᱱ ᱡᱟᱦᱟᱸ ᱢᱤᱫᱴᱟᱝ ᱟᱵᱚᱣᱟᱜ ᱤᱭᱟᱹ ᱛᱟᱦᱮᱸ ᱠᱟᱱ ᱛᱟᱵᱚᱱᱟ᱾
ᱦᱳᱭ ᱮᱠᱫᱚᱢ ᱜᱮ ᱧᱟ ᱠᱩᱫᱩᱢ ᱠᱟᱹᱦᱱᱤ ᱠᱚ ᱢᱮᱱᱛᱮ ᱟᱵᱚᱣᱟᱜ ᱛᱟᱦᱮᱸ ᱠᱟᱱᱟ᱾
ᱦᱮᱸ᱾ ᱱᱮᱛᱟᱨ ᱫᱚᱵᱚᱱ ᱧᱮᱞᱮᱫ ᱜᱮᱭᱟ ᱦᱟᱸᱜ ᱠᱷᱟᱱ ᱠᱷᱟᱹᱞᱤ ᱜᱮ ᱦᱟᱸᱜ ᱠᱷᱟᱱ ᱜᱤᱫᱟᱹᱨ ᱠᱚᱫᱚ ᱦᱟᱸᱜ ᱠᱷᱟᱱᱟᱜ ᱼᱼ ᱯᱷᱳᱱ ᱜᱮ ᱦᱟᱸᱜ ᱠᱷᱟᱱ ᱠᱚ ᱡᱚᱴᱮᱜ ᱫᱟ ᱥᱮ ᱯᱷᱳᱱ ᱜᱮᱠᱚ ᱧᱮᱞ ᱫᱟ ᱦᱮᱸ ᱥᱮ᱾
ᱦᱮᱸ ᱮᱠᱫᱚᱢ ᱮᱠᱫᱚᱢ᱾
ᱟᱫᱚ ᱦᱟᱸᱜ ᱠᱷᱟᱱ ᱜᱚᱝᱠᱮ ᱛᱟᱦᱚᱞᱮ ᱢᱟ ᱛᱟᱦᱚᱞᱮ ᱦᱟᱸᱜ ᱠᱷᱟᱱᱼᱼ ᱠᱟᱹᱴᱤᱡ ᱠᱩᱫᱩᱢ ᱠᱚ ᱞᱟᱹᱭ ᱵᱤᱱ ᱥᱮ ᱛᱟᱦᱞᱮ ᱮᱸᱠᱷᱟᱱᱼᱼ
ᱟᱪᱪᱷᱟ ᱟᱸᱻ ᱟᱹᱞᱤᱧ ᱠᱩᱫᱩᱢ ᱞᱟᱦᱟ ᱨᱮ ᱢᱤᱫᱴᱮᱱ ᱮᱸ ᱠᱩᱠᱞᱤ ᱟᱹᱞᱤᱧ ᱞᱤᱧ ᱠᱩᱞᱤ ᱭᱮᱜ ᱵᱮᱱᱟ ᱚᱱᱟ ᱠᱟᱹᱴᱤᱡ ᱞᱟᱹᱭ ᱞᱤᱧ ᱵᱤᱱ ᱥᱮ᱾
ᱦᱮᱸ ᱞᱟᱹᱭ ᱵᱤᱱ ᱢᱟ᱾
ᱦᱳᱭ ᱡᱟᱦᱟᱸ ᱟᱵᱚᱣᱟᱜ ᱠᱩᱫᱩᱢ ᱦᱮᱸ ᱥᱮ ᱠᱩᱫᱩᱢ ᱞᱟᱦᱟᱱᱨᱮ ᱡᱟᱦᱟᱸ ᱠᱚ ᱞᱟᱹᱭ ᱛᱟᱵᱚᱱᱟ ᱠᱩᱫᱩᱢ ᱨᱮᱼᱼ ᱠᱩᱲᱤᱫ ᱠᱩᱲᱤᱫ ᱦᱚᱭ ᱥᱮᱼᱼ
ᱦᱮᱸ᱾
ᱦᱳᱭ ᱚᱱᱟ ᱠᱩᱫᱩᱢ ᱨᱮ ᱠᱩᱬᱤᱫ ᱠᱩᱬᱤᱫ ᱠᱟᱛᱷᱟ ᱴᱟᱜ ᱪᱮᱜᱼᱼ ᱪᱮᱜ ᱠᱷᱟᱹᱛᱤᱨ ᱠᱚ ᱞᱟᱹᱭᱟ ᱚᱱᱟ ᱠᱟᱹᱴᱤᱡ ᱞᱟᱹᱭ ᱞᱤᱧ ᱵᱤᱱ ᱥᱮ?
ᱟᱸᱪᱪᱷᱟ ᱟᱫᱚ ᱦᱟᱸᱜ ᱠᱷᱟᱱ ᱚᱱᱟ ᱫᱚ ᱦᱟᱸᱜ ᱠᱷᱟᱱ ᱵᱟᱞᱤᱧ ᱵᱟᱲᱟᱭᱟ ᱢᱮᱱᱠᱷᱟᱱ ᱟᱫᱚᱼᱼ ᱪᱮᱜ ᱞᱤᱧ ᱞᱟᱹᱭᱟ ᱟᱫᱚ ᱚᱱᱟ ᱫᱚ ᱵᱟᱞᱤᱧ ᱞᱟᱹᱭ ᱫᱟᱲᱮᱭᱟᱜ-ᱟ ᱟᱹᱞᱤᱧ ᱫᱚ ᱦᱟᱸᱜ ᱠᱷᱟᱱ ᱟᱵᱤᱱ ᱜᱮ ᱞᱟᱹᱭ ᱵᱤᱱ ᱛᱟᱦᱚᱞᱮ ᱢᱟ ᱛᱟᱦᱚᱞᱮ᱾
ᱟᱪᱪᱷᱟ ᱟᱪᱪᱷᱟ ᱮᱠᱫᱚᱢ ᱛᱟᱞᱦᱮ ᱚᱱᱟ ᱞᱤᱧ ᱞᱟᱹᱭ ᱥᱚᱫᱚᱨᱟ ᱵᱤᱱ ᱠᱟᱱᱟ ᱦᱮᱸ ᱥᱮ᱾
ᱦᱮᱸ᱾
ᱦᱳᱭ ᱡᱟᱦᱟᱸ ᱠᱩᱫᱩᱢ ᱨᱮ ᱠᱩᱬᱤᱫ ᱠᱩᱬᱤᱫ ᱦᱳᱭ ᱥᱮ ᱮᱸᱫᱼᱼ ᱠᱩᱬᱤᱫ ᱪᱮᱬᱮ ᱛᱚ ᱵᱤᱱ ᱧᱮᱞ ᱠᱟᱜ ᱠᱚ ᱜᱮᱭᱟ? ᱦᱳᱭ ᱩᱱᱠᱩᱣᱟᱜ ᱡᱟᱦᱟᱸ ᱨᱟᱢᱟ ᱢᱮᱱᱟᱜ ᱛᱟᱠᱚᱣᱟᱼᱼ ᱚᱱᱠᱟ ᱵᱟᱠᱩᱵ ᱧᱚᱜ ᱦᱳᱭ ᱥᱮ ᱞᱟᱥᱮᱨ ᱜᱮᱭᱟ᱾ ᱛᱟᱦᱚᱞᱮ ᱚᱱᱟ ᱚᱱᱟ ᱚᱱᱟ ᱠᱟ ᱛᱷᱟ ᱞᱮᱠᱟ ᱞᱮᱠᱟ ᱛᱮᱜᱮ ᱱᱚᱣᱟ ᱠᱚ ᱞᱟᱹᱭ ᱦᱚᱪᱚ ᱠᱟᱫᱟ ᱡᱮ ᱠᱩᱫᱩᱢ ᱨᱮ ᱠᱩᱬᱤᱫ ᱠᱩᱬᱤᱫ᱾ ᱡᱮᱢᱚᱱ ᱠᱩᱲᱤᱫᱟᱜ ᱨᱟᱢᱟ ᱞᱟᱥᱮᱨ ᱜᱮᱛᱟ ᱠᱚᱣᱟ ᱚᱱᱠᱟᱜᱮ ᱠᱟᱹᱴᱤᱡ ᱠᱟᱹᱴᱤᱡ ᱜᱤᱫᱽᱨᱟᱹ ᱠᱚᱣᱟᱜ ᱵᱩᱨᱫᱷᱤ ᱥᱮ ᱦᱟᱛᱟᱝ ᱠᱟᱹᱴᱤᱡ ᱞᱟᱥᱮᱨᱚᱜ ᱛᱟᱠᱚᱢᱟ᱾
ᱟᱪᱪᱷᱟ ᱟᱪᱪᱷᱟ ᱦᱮᱸ᱾
ᱦᱳᱭ ᱚᱱᱟᱜᱮ ᱚᱱᱟ ᱛᱮᱨᱮ ᱠᱚ ᱞᱟᱹᱭᱟᱜᱼᱟ ᱠᱩᱫᱩᱢ ᱨᱮ ᱠᱩᱬᱤᱫ ᱠᱩᱬᱤᱫ᱾
ᱟᱪᱪᱷᱟ ᱟᱪᱪᱷᱟ ᱦᱮᱸᱦᱮᱸ ᱵᱩᱡᱽ ᱫᱟᱲᱮᱭᱟᱫᱟ ᱞᱤᱧ ᱦᱟᱹᱜ ᱠᱷᱟᱱ᱾ ᱟᱹᱰᱤ ᱢᱚᱸᱡᱽ ᱟᱹᱰᱤ ᱱᱟᱯᱟᱭᱟᱜ ᱠᱟᱱ ᱠᱟᱛᱷᱟ ᱵᱤᱱ ᱞᱟᱹᱭ ᱠᱮᱫᱟ ᱱᱚᱣᱟ ᱫᱚ᱾
ᱦᱳᱭ ᱚᱱᱠᱟ ᱜᱮᱞᱤᱧ ᱟᱸᱡᱚᱢ ᱠᱟᱫᱟ ᱛᱚ ᱦᱳᱭᱳᱜᱼᱟ᱾ ᱚᱱᱟ ᱜᱮ ᱠᱟᱹᱴᱤᱡ ᱞᱤᱧ ᱞᱮ ᱞᱮᱭ ᱥᱚᱫᱚᱨᱟᱜ ᱵᱤᱱᱟ᱾
ᱦᱮᱸ ᱟᱫᱚ ᱛᱟᱦᱚᱞᱮ ᱠᱷᱟᱱ ᱢᱟ ᱛᱟᱦᱚᱞᱮ ᱮᱛᱚᱦᱚᱵ ᱦᱳᱭ ᱞᱮᱱ ᱜᱮ᱾
ᱦᱳᱭ
ᱪᱚᱞᱚ ᱛᱟᱦᱚᱞᱮ᱾
ᱛᱟᱦᱚᱞᱮ ᱢᱟ ᱟᱹᱞᱤᱧ ᱞᱤᱧ ᱟᱨ ᱟᱨᱚ ᱟᱨᱟᱢᱵᱚᱭᱟ ᱥᱮ ᱟᱹᱵᱤᱱ ᱵᱤᱱ ᱟᱨᱟᱢᱵᱚᱭᱟ
ᱢᱟ ᱟᱹᱵᱤᱱ ᱞᱟᱦᱟ ᱞᱟᱹᱭ ᱵᱤᱱ ᱥᱮ ᱢᱟ
ᱟᱪᱪᱷᱟ ᱪᱷᱟ ᱪᱷᱟ ᱞᱟᱹᱭ ᱫᱟᱞᱤᱧ ᱦᱳᱭᱥᱮ ᱛᱟᱦᱚᱞᱮ ᱠᱩᱫᱩᱢ ᱨᱮ ᱠᱩᱲᱤᱫ ᱠᱩᱲᱤᱫ
ᱦᱩᱸ
ᱡᱟᱝ ᱵᱟᱹᱱᱩᱜ ᱛᱟᱭᱟ ᱡᱤᱞ ᱵᱟᱹᱱᱩᱜ ᱛᱟᱭᱟ ᱯᱳᱱᱭᱟ ᱜᱮᱛᱟᱭ ᱠᱟᱴᱟ ᱟᱨ ᱦᱟᱲᱟᱢ ᱫᱩᱲᱩᱢ ᱡᱷᱚᱛᱚ ᱜᱮᱛᱟᱭ ᱯᱮᱲᱟ
ᱦᱩᱸ ᱠᱷᱟᱱ ᱩᱱᱤ ᱫᱚ ᱦᱟᱸᱜ ᱠᱷᱟᱱ ᱟᱹᱞᱤᱧ ᱫᱚ ᱡᱟᱦᱟᱸ ᱫᱚᱞᱤᱧ ᱵᱟᱲᱟᱭᱟᱜ ᱠᱷᱟᱱ ᱚᱱᱟ ᱫᱚ ᱟᱹᱞᱤᱧ ᱡᱟᱦᱟᱸᱭ ᱤᱧ ᱡᱟᱦᱟᱸᱭ ᱤᱧᱤᱜ ᱵᱟᱵᱟ ᱟᱭᱳᱣᱟᱜ ᱠᱷᱟᱱ ᱚᱱᱟ ᱫᱚᱭ ᱞᱟᱹᱭᱟ ᱞᱤᱧ ᱛᱟᱦᱮᱸᱫ ᱚᱱᱟ ᱨᱮ ᱟᱨ ᱢᱤᱴᱟᱱ ᱫᱚᱞᱤᱧ ᱞᱟᱹᱭ ᱫᱟᱲᱮᱭᱟᱜᱼᱟ ᱚᱱᱟ ᱫᱚ ᱦᱟᱸᱜ ᱠᱷᱟᱱ ᱚᱱᱟ ᱫᱚ ᱦᱟᱸᱜ ᱠᱷᱟᱱ ᱦᱩᱭᱩᱜ ᱠᱟᱱᱟ ᱟᱹᱞᱤᱧ ᱫᱚ ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱯᱟᱨᱠᱚᱢ ᱠᱟᱱᱟ ᱠᱤ ᱚᱱᱟ ᱫᱚ
ᱮᱠᱫᱚᱢ ᱜᱚᱝᱠᱮ ᱮᱠᱫᱚᱢ ᱮᱠᱫᱚᱢ ᱮᱠᱫᱚᱢ ᱡᱚᱛᱷᱟᱛ ᱛᱮᱞᱟ ᱜᱮᱵᱤᱱ ᱞᱟᱹᱭ ᱫᱟᱲᱮ ᱠᱟᱣᱫᱟ ᱮᱠᱫᱚᱢ ᱱᱚᱣᱟ ᱜᱮ ᱟᱵᱚᱣᱟᱜ ᱦᱟᱯᱲᱟᱢ ᱠᱚᱴᱷᱮᱱ ᱠᱷᱚᱱ ᱟᱹᱞᱤᱧ ᱦᱚᱞᱤᱧ ᱥᱮᱬᱟ ᱟᱹᱜᱩ ᱟᱠᱟᱫᱟ
ᱟᱪᱪᱷᱟ ᱮᱠᱷᱟᱱ ᱯᱟᱨᱠᱚᱢ ᱦᱚᱸ ᱚᱱᱠᱟ ᱜᱮᱥᱮ ᱡᱟᱦᱟᱸ ᱚᱱᱠᱟᱞᱤᱱ ᱞᱟᱹᱭ ᱠᱮᱫᱟ ᱡᱟᱝ ᱵᱟᱹᱱᱩᱜ ᱛᱟᱭᱟ ᱡᱤᱞ ᱵᱟᱹᱱᱩᱜ ᱛᱟᱭᱟ ᱥᱮ ᱚᱠᱟ ᱞᱮᱠᱟ ᱵᱤᱱ ᱞᱟᱹᱭ ᱠᱮᱫᱟ
ᱦᱳᱭ ᱦᱳᱭ ᱚᱱᱠᱟ ᱜᱮ ᱡᱟᱝ ᱵᱟᱹᱱᱩᱜ ᱛᱟᱭᱟ ᱡᱤᱞ ᱵᱟᱹᱱᱩᱜ ᱛᱟᱭᱟ ᱯᱳᱱᱮᱭᱟ ᱜᱮᱛᱟᱭ ᱠᱟᱴᱟ ᱟᱨ ᱦᱟᱲᱟᱢ ᱫᱩᱲᱩᱢ ᱡᱟᱦᱟᱸ ᱛᱤᱱᱟᱹᱜ ᱢᱟᱹᱱᱢᱤ ᱢᱮᱱᱟᱜ ᱠᱚᱣᱟ ᱥᱟᱱᱟᱢ ᱜᱮᱛᱟᱭ ᱯᱮᱲᱟ ᱩᱱᱤ ᱨᱤᱱ ᱫᱚ
ᱦᱮᱸ ᱡᱷᱚᱛᱚ ᱜᱮ ᱦᱟᱸᱜ ᱠᱷᱟᱱ ᱯᱮᱲᱟ ᱜᱮ ᱟᱨ ᱢᱮᱱᱠᱷᱟᱱ ᱡᱟᱦᱟᱸ ᱚᱱᱟ ᱯᱟᱨᱠᱚᱢ ᱦᱚᱸ ᱱᱮᱛᱟᱨ ᱫᱚ ᱦᱟᱸᱜ ᱠᱷᱟᱱ ᱟᱹᱵᱤᱱ ᱵᱤᱱ ᱱᱮᱛᱟᱨ ᱫᱚ ᱦᱟᱸᱜ ᱠᱷᱟᱱ ᱟᱹᱰᱤ ᱦᱚᱲᱜᱮ ᱟᱫᱚ ᱠᱷᱟᱱ ᱯᱟᱨᱠᱚᱢ ᱠᱚᱫᱚ ᱠᱷᱟᱱ ᱤᱭᱟᱹ ᱠᱚ ᱵᱮᱣᱦᱟᱨ ᱫᱚᱠᱚ ᱵᱟᱹᱜᱤᱭᱮᱫᱟ ᱦᱮᱸ ᱥᱮ ᱵᱟᱝ
ᱮᱠᱫᱚᱢ ᱮᱠᱫᱚᱢ ᱯᱟᱨᱠᱚᱢ ᱵᱮᱵᱚᱦᱟᱨ ᱜᱮᱠᱚ ᱵᱟᱹᱜᱤ ᱩᱛᱟᱹᱨ ᱟᱠᱟᱫᱟ
ᱦᱮᱸ ᱟᱵᱤᱱ ᱫᱚ ᱠᱷᱟᱹᱞᱤ ᱜᱮ ᱱᱮᱛᱟᱨ ᱫᱚ ᱠᱷᱟᱱ ᱟᱨᱚ ᱯᱟᱴᱟ ᱛᱮ ᱮᱢᱟᱱ ᱢᱟᱱ ᱠᱚ ᱵᱮᱱᱟᱣ ᱫᱟ ᱥᱮ
ᱦᱳᱭ
ᱟᱨ ᱱᱮᱛᱟᱨ ᱫᱚ ᱦᱟᱸᱜ ᱠᱷᱟᱱ ᱤᱭᱟᱹ ᱫᱚ ᱵᱟᱝ ᱧᱮᱞᱚᱜᱚ ᱠᱟᱱᱟ ᱥᱮ ᱯᱟᱨᱠᱚᱢ ᱠᱚ ᱥᱮ ᱯᱟᱹᱦᱤᱞ ᱫᱚ ᱠᱷᱟᱱ ᱟᱵᱚ ᱫᱚ ᱤᱭᱟᱹ ᱠᱚ ᱛᱟᱦᱮᱱ ᱛᱟᱵᱚᱱ ᱛᱟᱦᱮᱸᱜ ᱯᱟᱨᱠᱚᱢ ᱞᱮᱠᱟᱱᱟᱜ ᱜᱮ ᱡᱟᱦᱟᱸ ᱢᱟᱹᱪᱤ ᱠᱚ ᱵᱮᱱᱟᱣ ᱛᱟᱦᱮᱸᱫ ᱧᱮᱞ ᱟᱠᱟᱫᱟ ᱵᱤᱱ ᱵᱟᱝ
ᱦᱮᱸ ᱧᱮᱞ ᱠᱟᱜ ᱜᱮᱭᱟ ᱞᱤᱧ
ᱦᱳᱭ ᱚᱱᱟ ᱠᱚᱫᱚ ᱦᱟᱸᱜ ᱠᱷᱟᱱ ᱟᱫ ᱪᱟᱵᱟᱜ ᱠᱟᱱ ᱛᱟᱵᱚᱱᱟ ᱦᱮᱸ ᱥᱮ
ᱦᱳᱭ
ᱛᱟᱦᱚᱞᱮ ᱦᱟᱸᱜ ᱠᱷᱟᱱ ᱟᱹᱵᱤᱱ ᱫᱚ ᱤᱭᱟᱹ ᱯᱟᱨᱠᱚᱢ ᱫᱟᱜᱽ ᱠᱚᱫᱚ ᱵᱤᱱ ᱵᱟᱰᱟᱭ ᱜᱮᱭᱟ
ᱦᱮᱸ ᱵᱟᱲᱟᱭ ᱜᱮᱭᱟᱞᱤᱧ ᱟᱫᱚ ᱚᱱᱠᱟ ᱫᱚ ᱵᱟᱹᱞᱤᱧ ᱫᱟᱜᱽ ᱵᱟᱲᱟ ᱟᱠᱟᱫᱟ ᱥᱮ ᱛᱟᱦᱚᱞᱮ ᱚᱱᱟᱜᱮ ᱦᱟᱯᱟᱱ ᱵᱟ ᱛᱟᱠᱚ ᱢᱟᱨᱟᱝᱵᱟ ᱛᱟᱠᱚ ᱠᱚ ᱜᱟᱵ ᱛᱟᱦᱮᱸᱱ ᱟᱫᱚ ᱩᱱᱜᱮ ᱠᱟᱹᱴᱤᱡ ᱞᱤᱧ ᱧᱮᱞ ᱥᱮᱲᱟ ᱡᱚᱝ ᱠᱟᱱᱜᱮᱭᱟ
ᱚ ᱟᱪᱪᱷᱟ ᱟᱪᱪᱷᱟ ᱛᱟᱦᱚᱞᱮ ᱟᱹᱵᱤᱱ ᱫᱚ ᱦᱟᱜ ᱠᱷᱟᱱ ᱫᱟᱲᱮᱭᱟᱜ ᱜᱮᱭᱟ ᱵᱤᱱ ᱚᱵᱚᱥᱳᱭ ᱟᱵᱤᱱ ᱫᱚ ᱠᱷᱟᱱ ᱡᱟᱦᱟᱸ ᱫᱚ ᱯᱟᱨᱠᱚᱢ ᱫᱟᱜ ᱫᱚ
ᱮᱠᱫᱚᱢ ᱮᱠᱫᱚᱢ
ᱟᱨ ᱜᱚᱝᱠᱮ ᱛᱟᱦᱚᱞᱮ ᱪᱮᱫ ᱵᱟᱵᱮᱨ ᱛᱮᱜᱮ ᱦᱟᱜ ᱠᱷᱟᱱ ᱫᱟᱜ ᱫᱚ ᱵᱷᱟᱞᱮ ᱟ ᱥᱮ ᱯᱟᱨᱠᱚᱢ ᱫᱚ
ᱦᱮᱸ ᱮᱠᱫᱚᱢ ᱡᱟᱦᱟᱸ ᱦᱩᱭᱩᱜ ᱠᱟᱱᱟ ᱵᱟᱪᱠᱚᱢ ᱵᱟᱵᱮᱨ ᱦᱚᱭ ᱥᱮ
ᱦᱩᱸ
ᱚᱱᱟ ᱵᱟᱪᱠᱚᱢ ᱵᱟᱵᱮᱨ ᱛᱮᱜᱮ ᱯᱟᱨᱠᱚᱢ ᱫᱟᱜ ᱫᱚ ᱟᱹᱰᱤ ᱢᱚᱡᱽ ᱜᱮᱭᱟ ᱚᱱᱟ ᱫᱚ ᱯᱩᱭᱥᱟ ᱠᱟᱹᱣᱰᱤ ᱦᱚᱸ ᱵᱟᱝ ᱞᱟᱜᱟᱜᱼᱟ ᱚᱱᱟ ᱫᱚ ᱱᱤᱡᱮ ᱛᱮᱜᱮᱢ ᱵᱮᱱᱟᱣ ᱫᱟᱲᱮᱭᱟᱜᱼᱟ
ᱵᱟᱪᱠᱚᱢ ᱵᱟᱵᱮ ᱛᱚ ᱟᱪᱪᱷᱟ ᱟᱪᱪᱷᱟ ᱟᱹᱰᱤ ᱢᱚᱡᱽ ᱛᱟᱯᱚᱨᱮ ᱢᱟ ᱦᱟᱜ ᱠᱷᱟᱱ ᱛᱟᱦᱚᱞᱮ ᱚᱱᱟ ᱯᱚᱨᱮᱱᱟᱜ ᱡᱟᱦᱟᱸ ᱦᱟᱸᱜ ᱠᱷᱟᱱ ᱠᱩᱫᱩᱢ ᱚᱱᱟ ᱞᱟᱹᱭ ᱞᱟᱹᱭ ᱵᱤᱱ ᱛᱟᱦᱚᱞᱮ ᱴᱷᱤᱠ ᱟᱡᱚᱢ ᱦᱩᱭ ᱞᱮᱜᱮ
ᱛᱟᱦᱚᱞᱮ ᱱᱤᱛᱚᱜ ᱢᱤᱫᱴᱮᱱ ᱠᱩᱫᱩᱢ ᱞᱤᱧ ᱞᱟᱹᱭᱮᱫᱟ ᱟᱸᱡᱚᱢ ᱵᱤᱱ
ᱦᱮᱸ
ᱠᱩᱫᱩᱢ ᱨᱮ ᱠᱩᱲᱤᱫᱼ ᱠᱩᱲᱤᱫ ᱨᱟᱹᱯᱩᱫ ᱨᱟᱹᱯᱩᱫ ᱚᱲᱟᱜ ᱨᱮ ᱠᱚᱸᱜ ᱠᱚ ᱛᱩᱯᱩᱫ ᱠᱟᱱᱟ
ᱨᱟᱹᱯᱩᱫ ᱨᱟᱹᱯᱩᱫ ᱚᱲᱟᱜ ᱨᱮ ᱦᱟᱸᱜ ᱠᱷᱟᱱ ᱠᱚᱸᱜ ᱠᱚ ᱛᱩᱯᱩᱫ ᱠᱟᱱᱟ ᱚᱱᱟ ᱫᱚ ᱦᱟᱸᱜ ᱠᱷᱟᱱ ᱵᱟᱹᱞᱤᱧ ᱫᱤᱥᱟᱹᱭᱫᱟ ᱦᱟᱸᱜ ᱠᱷᱟᱱ ᱴᱷᱤᱠ ᱧᱚᱜ ᱫᱚ ᱮᱠᱷᱟᱱ ᱟᱹᱵᱤᱱ ᱞᱟᱹᱭ ᱵᱤᱱ ᱥᱮ ᱢᱟ ᱛᱟᱦᱚᱞᱮ ᱮᱜ ᱠᱷᱟᱱ
ᱟᱪᱪᱷᱟ ᱱᱚᱣᱟ ᱨᱮᱱᱟᱜ ᱛᱮᱞᱟ ᱞᱤᱧ ᱞᱟᱹᱭᱫᱟ ᱟᱸᱚᱢ ᱟᱸᱡᱚᱢ ᱥᱚᱫᱚᱨ ᱵᱤᱱ ᱦᱳᱭᱥᱮ ᱦᱩ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱠᱷᱟᱹᱡᱟᱹᱲᱤ ᱟᱛᱟ
ᱟᱪᱪᱷᱟ ᱟᱪᱪᱷᱟ ᱦᱮᱸᱦᱮᱸ ᱵᱩᱡ ᱫᱟᱲᱮᱭᱟ ᱫᱟᱞᱤᱧ ᱱᱤᱛᱚᱝ ᱫᱚ ᱦᱟᱜ ᱠᱷᱟᱱ
ᱦᱳᱭ ᱡᱟᱦᱟᱸ ᱚᱱᱮ ᱨᱟᱹᱯᱩᱫ ᱴᱩᱠᱩᱡ ᱨᱮ
ᱚᱱᱮ ᱠᱟᱨᱦᱟᱜ ᱨᱮ ᱠᱟᱞᱦᱟᱜ ᱨᱮ ᱠᱟᱨᱟᱦᱤᱨᱤ ᱥᱮ
ᱡᱚᱠᱷᱚᱱ ᱠᱚ ᱟᱛᱟᱭᱟ ᱛᱟᱦᱞᱮ ᱩᱱ ᱡᱚᱠᱷᱚᱱ ᱪᱟᱣᱞᱮ ᱚᱴᱮᱡ ᱠᱟᱛᱮᱫ ᱠᱷᱟᱹᱡᱟᱹᱲᱤ ᱵᱮᱱᱟᱜᱼᱟ ᱦᱳᱭᱥᱮ ᱛᱟᱦᱞᱮ ᱩᱱ ᱯᱩᱲ ᱜᱮ ᱧᱮᱞᱚᱜ ᱟᱥᱮ
ᱦᱮᱸ ᱚᱱᱟ ᱨᱮᱱᱟᱜ ᱚᱱᱟ ᱨᱮᱱᱟᱜ ᱢᱮᱱᱮᱫ ᱫᱚ ᱮᱠᱷᱟᱱ ᱦᱮᱸ ᱚᱱᱟ ᱠᱚᱸᱜ ᱠᱚ ᱛᱩᱯᱩᱫ ᱠᱟᱱᱟ ᱵᱟᱝ
ᱦᱳᱭ
ᱟᱪᱪᱷᱟ ᱟᱪᱷᱟ ᱟᱪᱷᱟ
ᱦᱳᱭ ᱜᱚᱝᱠᱮ ᱟᱹᱞᱤᱧ ᱞᱤᱧ ᱞᱟᱹᱭᱮᱫ ᱛᱟᱦᱮᱸᱱᱟ ᱟᱹᱵᱤᱱ ᱠᱟᱹᱴᱤᱡ ᱠᱩᱫᱩᱢ ᱵᱤᱱ ᱞᱟᱹᱭ ᱠᱮᱭᱟ ᱥᱮ
ᱟᱹᱞᱤᱧ ᱫᱚ ᱦᱟᱸᱜ ᱠᱷᱟᱱ ᱠᱩᱫᱩᱢ ᱫᱚ ᱠᱷᱟᱱ ᱩᱱᱟᱹᱜ ᱫᱚ ᱵᱟᱹᱞᱤᱧ ᱫᱤᱥᱟᱹᱭᱫᱟ ᱠᱩᱫᱩᱢ
ᱠᱟᱱ ᱩᱱᱟᱹᱜ ᱫᱚ ᱵᱟᱹᱞᱤᱧ ᱵᱟᱲᱟᱭ ᱟᱞᱤᱧ ᱟᱹᱞᱤᱧ ᱠᱷᱚᱱ ᱡᱟᱦᱟᱸᱭ ᱠᱚ ᱠᱩᱞᱤ ᱞᱤᱧᱟ ᱩᱱᱫᱚ ᱴᱷᱤᱠ ᱞᱤᱧ ᱞᱟᱹᱭ ᱫᱟᱲᱮᱭᱟᱜᱼᱟ ᱢᱮᱱᱠᱷᱟᱱ ᱦᱟᱸᱜ ᱠᱷᱟᱱ ᱟᱹᱞᱤᱧ ᱫᱚ ᱦᱟᱜ ᱠᱷᱟᱱ ᱚᱱᱟ ᱟᱹᱞᱤᱧ ᱛᱮᱫᱚ ᱦᱟᱜ ᱠᱷᱟᱱ ᱵᱟᱹᱞᱤᱧ ᱫᱤᱥᱟᱹ ᱦᱚᱫᱟᱜ ᱠᱷᱟᱱ ᱠᱩᱫᱩᱢ ᱠᱚᱫᱚ
ᱟᱪᱪᱷᱟ ᱟᱪᱪᱷᱟ ᱟᱪᱪᱷᱟ
ᱦᱮᱸ
ᱛᱟᱦᱚᱞᱮ ᱱᱤᱛᱚᱜ ᱢᱤᱫᱴᱮᱱ ᱞᱤᱧ ᱞᱟᱹᱭᱫᱟ ᱦᱮᱸᱥᱮ ᱟᱸᱡᱚᱢ ᱵᱤᱱ ᱠᱩᱫᱩᱢ ᱨᱮ ᱠᱩᱬᱤᱫ ᱠᱩᱬᱤᱫ
ᱦᱮᱸ
ᱜᱤᱫᱽᱨᱟᱹ ᱨᱮᱫᱚ ᱫᱷᱩᱛᱤ ᱠᱚᱜᱼ ᱟᱭ ᱦᱟᱨᱟ ᱞᱮᱠᱷᱟᱱᱮ ᱞᱟᱝᱴᱟ ᱠᱚᱜᱼᱟ
ᱟᱪᱪᱷᱟ ᱟᱪᱪᱷᱟ ᱾ ᱚᱱᱟ ᱫᱚ ᱪᱮᱫ ᱮᱢ ᱦᱩᱭ ᱫᱟᱲᱮᱭᱟᱜᱼᱟ ᱛᱟᱦᱮᱱᱟ‌? ᱚᱱᱟ ᱫᱚ ᱦᱩᱭᱩᱜ ᱠᱟᱱᱟ ᱚᱱᱟ ᱫᱚ ᱠᱤ ᱢᱟᱫ ᱦᱩᱭ ᱫᱟᱲᱮᱭᱟᱜᱼᱟ?
ᱮᱠᱫᱚᱢ ᱜᱚᱢᱠᱮ ᱮᱠᱫᱚᱢ ᱮᱠᱫᱚᱢ ᱡᱚᱛᱷᱟᱛ ᱛᱮᱞᱟᱵᱮᱱ ᱞᱟᱹᱭ ᱫᱟᱲᱮ ᱠᱟᱣᱫᱟ ᱾ ᱚᱱᱠᱟᱜᱮ ᱡᱚᱠᱷᱚᱱ ᱚᱱᱟ ᱢᱟᱫ ᱡᱟᱦᱟᱸ ᱫᱟᱨᱮ ᱚᱱᱟ ᱦᱟᱨᱟ ᱪᱟᱞᱟᱜᱼᱟ ᱾ ᱦᱮᱸᱥᱮ ᱩᱱᱫᱚ ᱡᱟᱦᱟᱸ ᱫᱷᱩᱛᱤ ᱠᱚᱜᱼᱟᱭ ᱚᱱᱟ ᱫᱚ ᱵᱷᱩᱲᱤ ᱪᱟᱞᱟᱜ ᱛᱟᱭᱟ ᱾
ᱦᱮᱸ ᱠᱷᱟᱱ ᱚᱱᱠᱟᱜᱮ ᱠᱷᱟᱱ ᱢᱟᱫ ᱫᱚ ᱦᱮᱸ ᱮᱠᱫᱚᱢ ᱚᱱᱟ ᱦᱚᱸ ᱮ ᱡᱟᱦᱟᱸ ᱮᱜ ᱠᱷᱟᱱ ᱠᱩᱫᱩᱢ ᱠᱚ ᱛᱮᱭᱟᱨ ᱞᱮᱫ ᱫᱚᱚᱦᱮᱸ ᱥᱮ ᱵᱟᱝ ᱩᱱᱠᱩ ᱦᱚᱸ ᱦᱜ ᱠᱷᱟᱱ, ᱟᱹᱰᱤ ᱟᱸᱜ ᱜᱟᱱ ᱤᱭᱟᱹ ᱠᱚ ᱛᱟᱦᱮᱸ ᱠᱟᱱᱟ ᱦᱮᱸ ᱥᱮ,
ᱦᱮᱸ
ᱟᱹᱰᱤ ᱪᱤᱱᱛᱟᱹ ᱠᱟᱛᱮᱫ ᱚᱱᱟ ᱠᱚᱫᱚ ᱦᱜ ᱠᱷᱟᱱ ᱠᱚ ᱤᱭᱟᱹ ᱞᱮᱫᱟ ᱾ ᱞᱟᱹᱭ ᱞᱮᱫᱟ ᱦᱮ ᱥᱮ ᱵᱟᱝ,
ᱮᱠᱫᱚᱢ ᱟᱹᱰᱤ ᱪᱤᱱᱛᱟᱹ ᱵᱷᱟᱵᱽᱱᱟ ᱠᱟᱛᱮᱫ ᱚᱱᱟ ᱠᱩᱫᱩᱢ ᱠᱚᱠᱚ ᱵᱮᱱᱟᱣ ᱫᱟᱲᱮ ᱟᱠᱟᱫ ᱛᱟᱵᱚᱱᱟ‌ ᱾
ᱦᱮᱸ ᱟᱨ ᱜᱚᱢᱠᱮ ᱛᱟᱦᱚᱞᱮ ᱟᱵᱤᱱ ᱫᱚ ᱵᱷᱮᱱᱛᱟ ᱠᱟᱛᱷᱟ ᱠᱚᱫᱚ ᱵᱤᱱ ᱵᱟᱲᱟᱭ ᱜᱮᱭᱟ ᱥᱮ ᱵᱟᱝ?
ᱦᱸ ᱵᱷᱮᱱᱛᱟ ᱠᱟᱛᱷᱟ ᱚᱱᱠᱟ ᱠᱚᱢ ᱠᱚᱢ ᱜᱮᱞᱤᱧ ᱵᱟᱲᱟᱭ ᱜᱮᱭᱟ ᱾
ᱟᱪᱪᱷᱟ ᱾ ᱛᱟᱦᱚᱞᱮ ᱦᱟᱸᱜ ᱠᱷᱟᱱ ᱟᱨ ᱡᱟᱦᱟᱸ ᱫᱚ ᱠᱷᱟᱱ ᱢᱤᱫᱴᱤᱡ ᱵᱷᱮᱱᱛᱟ ᱠᱟᱛᱷᱟ ᱞᱤᱧ ᱠᱩᱞᱤᱭᱮᱫ ᱵᱤᱱᱟ᱾
ᱦᱳᱭ ᱞᱟᱹᱭ ᱵᱤᱱ ᱾
ᱡᱟᱦᱟᱸ ᱫᱚ ᱦᱟᱸᱜ ᱠᱷᱟᱱ ᱠᱚ ᱞᱟᱹᱭᱟ‌ ᱱᱚᱣᱟ ᱛᱩᱭᱩ ᱢᱟᱹᱨᱤᱪ ᱚᱱᱟᱫᱚ ᱛᱩᱭᱩ ᱢᱟᱹᱨᱤᱪ ᱛᱩᱭᱩ ᱰᱮᱨᱮᱧ
ᱟᱪᱪᱷᱟ, ᱛᱩᱭᱩ ᱫᱮᱨᱮᱧ ᱵᱟᱝ?
ᱦᱮᱸ᱾
ᱟᱪᱪᱷᱟ, ᱛᱩᱭᱩ ᱫᱮᱨᱮᱧ ᱟᱹᱞᱤᱧ ᱵᱩᱡᱽ ᱫᱟᱲᱮ ᱠᱟᱣᱫᱟᱞᱤᱧ ᱢᱤᱫᱴᱮᱱ ᱵᱷᱚᱡᱽ ᱚᱲᱟᱜ ᱨᱮ ᱦᱳᱭ ᱥᱮ
ᱦᱮᱸ
ᱚᱸᱰᱮ ᱠᱚ ᱞᱟᱹᱭ ᱤᱫᱤᱭᱮᱫ ᱛᱟᱦᱮᱸᱱᱟ ᱛᱩᱭᱩ ᱫᱮᱨᱮᱧ, ᱛᱩᱭᱩ ᱫᱮᱨᱮᱧ ᱚᱠᱚᱭ ᱯᱮ ᱦᱟᱛᱟᱣᱟ? ᱟᱹᱞᱤᱧ ᱵᱟᱞᱤᱝ ᱵᱟᱝᱞᱤᱧ ᱵᱩᱡᱽ ᱫᱟᱲᱮᱭᱟᱜ ᱠᱟᱱ ᱛᱟᱦᱮᱸᱱᱟ ᱡᱮ ᱛᱩᱭᱩ ᱫᱮᱨᱮᱧ ᱫᱚ ᱪᱮᱫ ᱞᱮᱠᱟᱱ ᱡᱤᱱᱤᱥ ᱠᱟᱱᱟ! ᱥᱮ ᱪᱮᱫ ᱠᱚ ᱞᱟᱹᱭᱟ ᱛᱟᱦᱚᱞᱮ ᱩᱱ ᱟᱹᱞᱤᱧ ᱞᱤᱧ ᱞᱟᱹᱭ ᱮᱫᱟ ᱡᱮ ᱟᱹᱞᱤᱧ ᱛᱩᱭᱩ ᱫᱮᱨᱮᱧ ᱞᱤᱧ ᱦᱟᱛᱟᱣᱟ ᱦᱮᱸᱥᱮ ᱛᱟᱦᱚᱞᱮ ᱩᱱᱤ ᱦᱚᱲᱮ ᱠᱩᱞᱤᱭᱮᱫ ᱞᱤᱧᱟᱹ ᱡᱮ ᱟᱹᱵᱤᱱ ᱵᱤᱱ ᱡᱚᱢ ᱫᱟᱲᱮᱭᱟᱜᱼᱟ ᱾ ᱟᱹᱞᱤᱧ ᱫᱮ ᱧᱮᱞ ᱧᱮᱞ ᱦᱚᱞᱚ ᱧᱮᱞ ᱦᱩᱭ ᱞᱮᱱ ᱜᱮ ᱥᱮ ᱪᱮᱫ ᱞᱮᱠᱟᱱᱟᱜ ᱛᱩᱭᱩ ᱫᱮᱨᱮᱧ ᱠᱟᱱᱟ ᱾
ᱦᱮᱸ᱾
ᱦᱮᱸᱥᱮ ᱛᱟᱦᱚᱞᱮ ᱩᱱ ᱩᱱ ᱞᱤᱧ ᱵᱩᱡᱽ ᱠᱮᱫᱟ ᱡᱮ ᱛᱩᱭᱩ ᱫᱮᱨᱮᱧ ᱢᱮᱱᱛᱮ ᱫᱚ ᱢᱟᱹᱨᱤᱪ ᱠᱚ ᱢᱮᱛᱟᱜᱼᱟ ᱾
ᱦᱚᱸ ᱟᱪᱪᱷᱟ ᱮᱠᱫᱚᱢ ᱮᱠᱫᱚᱢ ᱾ ᱟᱹᱰᱤ ᱱᱟᱯᱟᱭ ᱠᱷᱟᱱ ᱵᱤᱱ ᱞᱟᱹᱭ ᱠᱮᱫᱟ ᱠᱷᱟᱱ ᱟᱹᱰᱤ ᱵᱮᱹᱥ ᱱᱚᱣᱟ ᱫᱚ ᱾ ᱡᱟᱦᱟᱸ ᱫᱚ ᱦᱟᱸᱜ ᱠᱷᱟᱱ ᱛᱩᱭᱩ ᱫᱮᱨᱮᱧ ᱫᱚ ᱦᱩᱭᱩᱜ ᱠᱟᱱᱟ ᱡᱟᱦᱟᱸ ᱟᱵᱚᱣᱟᱜ ᱢᱟᱹᱨᱤᱪ ᱾ ᱟᱫᱚ ᱮᱠᱷᱟᱱ ᱜᱚᱝᱠᱮ ᱵᱮᱱ ᱞᱟᱹᱭ ᱫᱟᱲᱮᱭᱟᱜᱼᱟ ᱪᱮᱫᱟᱜ ᱚᱱᱟ ᱚᱱᱠᱟ? ᱢᱟᱱᱮ ᱡᱟᱦᱟᱸ ᱫᱚ ᱛᱩᱭᱩ ᱰᱮᱨᱮᱧ ᱫᱚ ᱠᱷᱟᱱ ᱢᱟᱹᱨᱤᱪ ᱫᱚ ᱪᱮᱫᱟᱜ ᱠᱚ ᱢᱮᱛᱟᱜᱼᱟ?
ᱵᱟᱝ ᱜᱚᱝᱠᱮ ᱱᱚᱣᱟ ᱫᱚ ᱮᱠᱫᱚᱢ ᱱᱚᱣᱟ ᱫᱚ ᱵᱟᱝᱞᱤᱧ ᱞᱟᱹᱭ ᱫᱟᱲᱮᱭᱟᱜᱼᱟ ᱾ ᱠᱟᱹᱴᱤᱡ ᱞᱟᱹᱭ ᱟᱸᱡᱚᱢ ᱟᱹᱞᱤᱧ ᱵᱤᱱ ᱾
ᱟᱹᱞᱤᱧ ᱦᱚᱸ ᱢᱮᱱᱠᱷᱟᱱ ᱚᱱᱟᱫᱚ ᱵᱟᱹᱞᱤᱧ ᱵᱟᱲᱟᱭᱟ ᱠᱷᱟᱱ᱾ ᱟᱹᱞᱤᱧ ᱫᱚ ᱚᱱᱟᱛᱮ ᱟᱹᱞᱤᱧ ᱞᱤᱧ ᱠᱩᱞᱤ ᱠᱮᱫ ᱵᱤᱱᱟ ᱟᱵᱤᱱᱟᱜ ᱠᱟᱱᱟ ᱟᱸᱻ ᱡᱩᱫᱤ ᱵᱤᱱ ᱵᱟᱲᱟᱭ ᱠᱷᱟᱱ ᱟᱫᱚ ᱚᱱᱟᱛᱮ ᱦᱳᱭ ᱾
ᱟᱪᱪᱷᱟ ᱛᱟᱦᱚᱞᱮ ᱜᱚᱝᱠᱮ ᱟᱹᱞᱤᱧ ᱢᱤᱫᱴᱮᱱ ᱵᱷᱮᱱᱛᱟ ᱠᱟᱛᱷᱟ ᱞᱤᱧ ᱠᱩᱞᱤᱭᱮᱫ ᱵᱤᱱᱟ ᱦᱮᱸ ᱥᱮ?
ᱦᱮᱸ
ᱟᱪᱪᱷᱟ ᱵᱷᱮᱱᱛᱟ ᱠᱟᱛᱷᱟ ᱦᱩᱭᱩᱜ ᱠᱟᱱᱟ ᱱᱚᱣᱟ,
ᱦᱮᱸ
ᱡᱷᱟᱱᱴᱤ ᱠᱚᱠᱚᱨ, ᱡᱷᱟᱱᱴᱤ ᱠᱚᱠᱚᱨ ᱢᱮᱱᱛᱮ ᱟᱵᱚ ᱪᱮᱫ ᱵᱚᱱ ᱵᱩᱡᱷᱟᱹᱣᱟ?
ᱟᱪᱪᱷᱟ, ᱜᱚᱝᱠᱮ ᱟᱹᱞᱤᱧ ᱦᱟᱸᱜ ᱠᱷᱟᱱ ᱤᱭᱟᱹ ᱚᱱᱠᱟ ᱜᱮ ᱟᱜ ᱠᱷᱟᱱ ᱤᱭᱟᱹ, ᱟᱞᱮ ᱦᱟᱸᱜ ᱠᱷᱟᱱ ᱥᱮᱸᱫᱽᱨᱟ ᱞᱮ ᱪᱟᱞᱟᱣ ᱞᱮᱱᱟ ᱜᱚᱝᱠᱮ ᱵᱩᱡᱽ ᱫᱟᱵᱤᱱ᱾
ᱦᱳᱭ
ᱟᱫᱚ ᱦᱟᱸᱜ ᱠᱷᱟᱱ ᱥᱮᱸᱫᱽᱨᱟ ᱞᱮ ᱪᱟᱞᱟᱣ ᱠᱟᱱᱟ ᱡᱟᱦᱟᱸ ᱫᱚ ᱦᱟᱸᱜ ᱠᱷᱟᱱ ᱱᱚᱣᱟ ᱟᱫᱚ ᱪᱟᱞᱟᱣ ᱠᱟᱛᱮᱫ ᱟᱫᱚ ᱦᱟᱸᱜ ᱠᱷᱟᱱ ᱟᱹᱛᱩᱻ ᱢᱩᱪᱟᱹᱫ ᱥᱮᱫ ᱨᱮ ᱟᱫᱚ ᱠᱷᱟᱱ ᱤᱭᱟᱹ ᱛᱤᱸᱜᱩ ᱠᱟᱱᱟ, ᱟᱫᱚ ᱦᱟᱸᱜ ᱠᱷᱟᱱ ᱢᱤᱫᱴᱤᱡ ᱤᱭᱟᱹ ᱠᱷᱟᱱ ᱫᱟᱫᱟ ᱦᱚᱲ ᱜᱮ ᱞᱟᱹᱭ ᱜᱚᱫ ᱠᱤᱫᱟᱭ ᱦᱟᱸᱜ ᱠᱷᱟᱱ ᱡᱷᱟᱱᱴᱤ ᱠᱚᱠᱚᱨᱤᱧ ᱤᱭᱟᱹᱭᱮ ᱠᱟᱱᱟ ᱜᱚᱡᱮ ᱠᱟᱱᱟ᱾
ᱦᱳᱭ
ᱟᱫᱚ ᱞᱤᱧ ᱞᱟᱹᱭᱮᱫᱟ ᱠᱷᱟᱱ ᱪᱤᱞᱤ ᱠᱟᱱᱟᱭ? ᱡᱷᱟᱱᱴᱤ ᱠᱚᱠᱚᱨ ᱢᱮᱱᱛᱮ ᱫᱚ ᱦᱟᱸᱜ ᱠᱷᱟᱱ ᱪᱤᱞᱤ ᱠᱚ ᱵᱩᱡᱷᱩᱜ-ᱟ? ᱥᱮᱠᱚ ᱵᱩᱡᱷᱟᱹᱜᱼᱟ ᱟᱫᱚ ᱟᱹᱞᱤᱧ ᱫᱚ ᱵᱟᱹᱞᱤᱧ ᱵᱩᱡ ᱫᱟᱲᱮᱭᱟᱜ ᱠᱟᱱᱟ ᱡᱷᱟᱱᱴᱤ ᱠᱚᱠᱚᱨ ᱟᱫᱚ ᱦᱟᱜ ᱠᱷᱟᱱ ᱡᱟᱦᱟᱸ ᱫᱚ ᱟᱫᱚ ᱵᱟᱴᱳᱞ ᱢᱮᱱᱟᱜ-ᱟ ᱥᱮ
ᱦᱳᱭ
ᱟᱫᱚ ᱚᱱᱟ ᱛᱮᱫᱚ ᱦᱟᱸᱜ ᱠᱷᱟᱱ ᱚᱱᱟ ᱛᱮᱫᱚ ᱦᱟ ᱠᱷᱟᱱ ᱤᱯᱤᱞ ᱵᱟᱲᱟᱣᱟᱭ ᱠᱟᱱᱟᱭ ᱞᱟᱹᱭ ᱫᱟᱭ ᱧᱮᱞᱮ ᱭᱟᱢ ᱟᱠᱷᱟᱱ ᱡᱷᱟᱹᱱᱴᱤ ᱠᱚᱠᱚᱚᱨᱤᱧ ᱤᱭᱟᱹ ᱜᱚᱡ ᱜᱚᱫ ᱠᱟᱭᱟ ᱟᱫᱚ ᱵᱮᱥ ᱪᱮᱦᱨᱟ ᱞᱤᱧ ᱠᱚᱭᱚᱜ ᱠᱮᱫᱟ ᱟᱹᱞᱤᱧ ᱫᱚᱞᱤᱧ ᱪᱮᱫᱠ ᱡᱷᱟᱹᱱᱴᱤ ᱠᱚᱠᱚ ᱧᱮᱞᱮ ᱠᱟᱱᱟᱞᱤᱧ ᱚ ᱱᱩᱤᱫᱚ ᱠᱷᱟᱱ ᱥᱤᱢᱮ ᱦᱩᱤ ᱠᱟᱱᱟ ᱩᱱᱤ ᱫᱚ ᱡᱷᱟᱹᱱᱴᱤ ᱠᱚᱠᱚᱨ ᱫᱚ ᱦᱟᱸᱜ ᱠᱷᱟᱱ
ᱟᱪᱪᱷᱟ ᱟᱪᱪᱷᱟ ᱪᱷᱟ ᱮᱠᱫᱚᱢ ᱮᱠᱫᱚᱢ ᱮᱠᱫᱚᱢ ᱜᱮ ᱜᱚᱢᱠᱮ ᱡᱟ ᱵᱤᱱ ᱞᱟᱹᱭ ᱠᱟᱫ ᱟᱹᱞᱤᱧ ᱦᱚᱸ ᱚᱱᱠᱟ ᱜᱮ ᱯᱳᱭᱞᱳ ᱫᱚ ᱵᱟᱝᱞᱤᱧ ᱵᱩᱡ ᱫᱟᱲᱮᱭᱟᱠᱟᱫ ᱛᱟᱦᱮᱸᱫ ᱡᱮ ᱡᱷᱟᱱ ᱠᱚᱠᱚ ᱢᱮᱱᱛᱮ ᱪᱤᱞᱤ ᱠᱚ ᱢᱮᱛᱟ ᱠᱚᱣᱟ ᱛᱟᱦᱚᱞᱮ ᱚᱱᱠᱟᱜᱮ ᱟᱹᱞᱤᱧ ᱦᱚᱸ ᱢᱤᱫᱴᱟᱱ ᱜᱚᱲᱚᱢ ᱥᱟᱹᱜᱟᱹᱭ ᱫᱟᱹᱫᱩ ᱦᱚᱲᱮ ᱢᱮᱛᱟᱜ ᱞᱤᱧᱟᱹ ᱡᱮ ᱡᱷᱟᱹᱱᱴᱤ ᱠᱚᱠᱚᱨ ᱮᱢ ᱧᱮᱞᱮᱭᱟ ᱦᱮᱸ ᱛᱟᱦᱚᱞᱮ ᱟᱫᱚ ᱩᱱᱜᱮ ᱟᱹᱞᱤᱧ ᱵᱟᱲᱜᱮ ᱥᱮᱫ ᱮ ᱩᱫᱩᱜ ᱟᱹᱞᱤᱧ ᱛᱮ ᱡᱮ ᱦᱟᱹᱱᱤ ᱛᱟᱨᱟ ᱦᱟᱹᱱᱤ ᱦᱺᱰᱤ ᱡᱷᱟᱹᱱᱴᱤ ᱠᱚᱠᱚᱨᱮ ᱫᱩᱲᱩᱵ ᱟᱠᱟᱱᱟ ᱦᱳᱭ ᱟᱹᱞᱤᱧ ᱦᱚᱸ ᱩᱱ ᱠᱷᱚᱱ ᱜᱮᱞᱤᱧ ᱵᱩᱡᱷᱟᱹᱣ ᱠᱮᱫᱟ ᱡᱮ ᱱᱩᱠᱩ ᱫᱚ ᱡᱷᱟᱹᱱᱴᱤ ᱠᱚ ᱠᱚ ᱠᱚ ᱢᱮᱛᱟ ᱠᱚᱣᱟ
ᱚ ᱟᱪᱪᱷᱟ ᱟᱪᱪᱷᱟ ᱟᱵᱮᱱ ᱦᱚᱸ ᱠᱷᱟᱱ ᱱᱚᱚᱱᱠᱟ ᱜᱮ ᱟᱹᱰᱤ